ᱦᱮᱸ ᱟᱸᱡᱚᱢᱚᱜ ᱠᱟᱱᱟ
ᱦᱮᱸ ᱥᱟᱹᱜᱩᱱ ᱛᱤᱠᱤᱱ ᱪᱮᱫ ᱮᱢ ᱪᱤᱠᱟᱹ ᱵᱟᱲᱟᱭᱮᱫᱟ
ᱱᱚᱜᱼᱚᱭ ᱫᱩᱲᱩᱵ ᱵᱟᱲᱟ ᱟᱠᱟᱱᱟ
ᱟᱪᱪᱷᱟ ᱱᱟᱯᱟᱭ ᱵᱟᱲᱟ ᱜᱮ ᱛᱚ
ᱦᱮᱸ ᱱᱟᱯᱟᱭ ᱵᱟᱲᱟ ᱜᱮ
ᱚ ᱛᱟᱦᱞᱮ ᱛᱮᱦᱮᱧ ᱫᱚᱞᱟᱝ ᱜᱟᱞᱚᱪᱟ ᱟᱵᱚ ᱟᱹᱛᱩ ᱥᱚᱢᱟᱡ ᱨᱮ ᱟᱹᱛᱩ ᱚᱠᱟ ᱞᱮᱠᱟ ᱢᱤᱫᱴᱮᱱ ᱜᱷᱟᱨᱚᱸᱡᱽ ᱱᱚᱣᱟ ᱠᱚ ᱛᱮᱭᱟᱨ ᱮᱱᱟ ᱵᱟ ᱛᱮᱭᱟᱨ ᱨᱟᱠᱟᱵ ᱮᱱᱟ ᱦᱳᱭ ᱥᱮ
ᱦᱮᱸ
ᱦᱳᱭ ᱛᱚᱵᱮ ᱯᱳᱭᱞᱳ ᱨᱮ ᱤᱧ ᱜᱤᱧ ᱞᱟᱹᱭ ᱞᱮᱜᱮ ᱡᱟᱦᱟᱸ ᱛᱤᱱᱟᱹᱜ ᱤᱧ ᱵᱟᱲᱟᱭᱟ ᱤᱧ ᱯᱩᱥᱴᱟᱹᱣ ᱥᱟᱺᱦᱤᱡ ᱚᱱᱟ ᱞᱟᱹᱭ ᱨᱮᱱᱟᱜ ᱤᱧ ᱨᱤᱠᱟᱭᱮᱫᱟ ᱛᱚ ᱢᱤᱫᱴᱟᱝ ᱟᱛᱳ ᱫᱚ ᱢᱤᱫ ᱦᱚᱲ ᱛᱮᱫᱚ ᱵᱟᱝ ᱛᱮᱭᱟᱨᱚᱜᱼᱟ ᱟᱨ ᱱᱚᱣᱟ ᱫᱚ ᱦᱮᱡ ᱟᱠᱟᱱᱟ ᱟᱹᱰᱤ ᱥᱮᱫᱟᱭ ᱚᱠᱛᱚ ᱠᱷᱚᱱ ᱜᱮ ᱢᱤᱫᱴᱮᱱ ᱟᱛᱳ ᱥᱮ ᱜᱷᱟᱨᱚᱸᱡᱽ ᱥᱮ ᱯᱚᱨᱤᱵᱟᱨ ᱥᱮ ᱯᱷᱮᱢᱮᱞᱤ ᱱᱚᱣᱟ ᱛᱮᱭᱟᱨ ᱞᱟᱹᱜᱤᱫ ᱛᱮᱫᱚ ᱚᱸᱰᱮ ᱢᱤᱫᱴᱟᱝ ᱜᱷᱟᱨᱚᱸᱡᱽ ᱛᱟᱦᱮᱱᱟ ᱡᱮᱞᱮᱠᱟ ᱢᱤᱫᱴᱮᱱ ᱜᱷᱟᱨᱚᱡᱽ ᱨᱮ ᱡᱮᱞᱮᱠᱟ ᱜᱚ ᱵᱟᱵᱟ ᱫᱟᱫᱟ ᱫᱟᱫᱟ ᱫᱟᱹᱭ ᱛᱟᱠᱚ ᱦᱤᱞᱤ ᱛᱟᱠᱚ ᱵᱷᱟᱭᱯᱳ ᱵᱷᱟᱭᱡᱤ ᱚᱱᱟ ᱥᱟᱶᱛᱮ ᱵᱟᱵᱟ ᱨᱮᱱ ᱟᱡ ᱵᱟᱵᱟ ᱛᱟᱠᱚ ᱢᱮᱱᱫᱚ ᱫᱟᱫᱩ ᱴᱷᱟᱹᱠᱩ ᱛᱟᱠᱚ ᱱᱩᱠᱩ ᱛᱟᱞᱟᱛᱮ ᱢᱤᱫᱴᱮᱱ ᱜᱷᱟᱨᱚᱡᱽ ᱥᱮ ᱯᱚᱨᱤᱵᱟᱨ ᱛᱮᱭᱟᱨᱚᱜᱼᱟ ᱦ ᱚᱱᱟ ᱛᱟᱭᱚᱢ ᱱᱚᱣᱟ ᱜᱷᱟᱨᱚᱸᱡᱽ ᱫᱚ ᱚᱱᱠᱟᱜᱮ ᱟᱨᱦᱚᱸ ᱟᱭᱢᱟ ᱟᱭᱢᱟ ᱦᱚᱲ ᱠᱚ ᱱᱚᱝᱠᱟᱜᱮ ᱜᱷᱟᱨᱚᱸᱡᱽ ᱛᱟᱞᱟᱛᱮ ᱫᱤᱭᱮ ᱠᱤᱪᱷᱩ ᱜᱟᱱ ᱦᱚᱲ ᱟᱛᱮᱜ ᱜᱮ ᱟᱭᱢᱟ ᱞᱮᱠᱟᱱ ᱚᱲᱟᱜ ᱫᱩᱣᱟᱹᱨ ᱚᱲᱟᱜ ᱛᱟᱦᱮᱱᱟ ᱩᱱᱠᱩ ᱦᱚᱲ ᱠᱚᱜᱮ ᱡᱚᱠᱷᱚᱱ ᱟᱠᱚ ᱥᱟᱱᱟᱢ ᱦᱚᱲ ᱠᱚ ᱚᱱᱟ ᱥᱟᱶᱛᱟ ᱨᱮ ᱟᱠᱚ ᱢᱤᱫᱛᱮ ᱡᱟᱦᱟᱸ ᱛᱤᱱᱟᱹᱜ ᱡᱟᱦᱟᱸᱞᱮᱠᱟᱱ ᱥᱟᱶᱛᱟ ᱨᱮᱱᱟᱜ ᱠᱟᱹᱢᱤ ᱠᱚ ᱦᱩᱭᱩᱜᱼᱟ ᱟᱠᱚ ᱠᱚ ᱠᱚᱨᱟᱣᱟ ᱥᱮ ᱡᱟᱦᱟᱸ ᱞᱮᱠᱟᱱ ᱞᱟᱹᱠᱛᱤ ᱟᱱᱟᱜ ᱵᱩᱜᱤ ᱵᱟᱹᱲᱤᱡ ᱡᱟᱦᱟᱸ ᱠᱤᱪᱷᱩ ᱟᱠᱚᱣᱟᱜ ᱠᱚᱨᱟᱣ ᱛᱮᱱᱟᱜ ᱢᱤᱫ ᱛᱮ ᱫᱩᱲᱩᱵ ᱛᱤᱸᱜᱩᱱᱟᱠᱚ ᱚᱱᱟᱜᱮ ᱟᱵᱚ ᱢᱤᱫᱴᱮᱱ ᱜᱷᱟᱨᱚᱸᱡᱽ ᱥᱮ ᱟᱛᱳ ᱛᱮᱭᱟᱨᱚᱜ ᱠᱟᱱᱟ ᱛᱚ ᱱᱚᱣᱟ ᱟᱹᱛᱳ ᱨᱮᱱᱟᱜ ᱵᱳᱭᱥᱤᱥᱴᱚ ᱧᱮᱞ ᱞᱮᱠᱷᱟᱱ ᱟᱭᱢᱟ ᱞᱮᱠᱟᱱᱟᱜ ᱢᱮᱱᱟᱜᱼᱟ ᱢᱤᱫᱴᱮᱱ ᱟᱛᱳ ᱨᱮ ᱡᱮᱞᱮᱠᱟ ᱡᱮᱞᱮᱠᱟ ᱜᱷᱟᱨᱚᱸᱡᱽ ᱤᱫᱤ ᱠᱟᱛᱮ ᱤᱧ ᱞᱟᱹᱭ ᱠᱮᱫᱟ ᱪᱮᱠᱟ ᱠᱟᱛᱮᱫ ᱛᱮᱭᱟᱨᱚᱜᱼᱟ ᱚᱱᱠᱟᱜᱮ ᱱᱚᱣᱟ ᱩᱱ ᱢᱟᱨᱟᱝ ᱨᱟᱹᱥᱤ ᱟᱛᱳ ᱨᱮ ᱪᱟᱪᱞᱟᱣ ᱞᱟᱹᱜᱤᱫ ᱟᱛᱳᱨᱮ ᱟᱛᱳ ᱢᱚᱬᱮ ᱦᱚᱲ ᱠᱚ ᱵᱟᱪᱷᱱᱟᱣ ᱠᱚᱣᱟ ᱟᱨ ᱱᱩᱠᱩ ᱟᱛᱳ ᱢᱚᱬᱮ ᱦᱚᱲ ᱫᱚ ᱵᱟᱪᱱᱟᱣ ᱞᱟᱹᱜᱤᱫ ᱛᱮ ᱡᱟᱦᱟᱸ ᱛᱤᱱᱟᱹᱜ ᱟᱛᱳ ᱨᱮᱱ ᱜᱩᱱᱤ ᱜᱩᱨᱩ ᱠᱚ ᱜᱚ ᱵᱟᱵᱟ ᱛᱟᱠᱚ ᱠᱚ ᱛᱟᱦᱮᱱᱟ ᱱᱩᱠᱩ ᱥᱟᱱᱟᱢ ᱠᱚᱜᱮ ᱢᱤᱫ ᱛᱮ ᱟᱠᱚ ᱜᱟᱯᱟᱞ ᱢᱟᱨᱟᱨᱟᱣ ᱠᱟᱛᱮ ᱱᱮᱰᱟ ᱪᱟ ᱟᱠᱟᱱ ᱥᱮ ᱵᱩᱴᱟᱹᱣ ᱟᱠᱟᱱ ᱫᱤᱱ ᱨᱮ ᱚᱱᱟ ᱠᱚ ᱜᱟᱞᱚᱪᱟ ᱩᱱᱠᱩᱣᱟᱜ ᱢᱚᱫᱽᱫᱷᱮ ᱨᱮ ᱡᱟᱦᱟᱸᱭᱛᱳ ᱢᱚᱬᱮ ᱦᱚᱲ ᱫᱚᱦᱚ ᱟᱠᱚᱣᱟᱜ ᱚᱱᱟ ᱚᱵᱷᱤᱜᱚᱛᱟ ᱢᱮᱱᱟᱜ ᱛᱟᱠᱚᱣᱟ ᱥᱮ ᱵᱟᱝ ᱚᱱᱟ ᱦᱚᱸ ᱟᱠᱚ ᱡᱟᱪᱟᱭ ᱠᱟᱛᱮ ᱠᱚ ᱧᱮᱞᱟ ᱚᱱᱟ ᱛᱟᱭᱚᱢ ᱩᱱᱠᱩ ᱟᱛᱳ ᱨᱮᱱ ᱡᱟᱦᱟᱸᱭ ᱢᱚᱬᱮ ᱦᱚᱲ ᱠᱚ ᱛᱟᱦᱮᱱᱟ ᱩᱱᱠᱩ ᱫᱚᱠᱚ ᱦᱩᱭᱩᱜ ᱠᱟᱱᱟ ᱱᱟᱭᱠᱮ ᱵᱟᱵᱟ ᱚᱱᱟ ᱥᱟᱶᱛᱮ ᱢᱟᱹᱡᱷᱤ ᱵᱟᱵᱟ ᱡᱚᱜᱽ ᱢᱟᱱᱷᱤ ᱯᱟᱨᱟᱭᱚᱱᱤᱠ ᱱᱩᱠᱩ ᱠᱚᱠᱚ ᱛᱟᱦᱮᱱᱟ ᱛᱳ ᱱᱤᱛᱚᱜ ᱫᱚ ᱠᱟᱛᱷᱟ ᱦᱩᱭᱩᱜ ᱠᱟᱱᱟ ᱱᱩᱠᱩ ᱪᱮᱛᱟᱱ ᱨᱮ ᱴᱮᱸᱦᱟᱸᱴ ᱠᱟᱛᱮᱫ ᱛᱟᱦᱮᱱᱟ ᱢᱤᱫᱴᱮᱱ ᱟᱛᱳ ᱥᱚᱢᱟᱡ ᱚᱠᱟ ᱰᱟᱦᱟᱨ ᱛᱮ ᱢᱚᱦᱰᱟᱜᱼᱟ ᱚᱱᱟ ᱫᱚ ᱱᱩᱠᱩ ᱜᱮᱠᱚ ᱪᱤᱠᱟᱹ ᱵᱩᱴᱟᱹᱭᱟ ᱢᱟ ᱛᱚᱵᱮ ᱱᱤᱛᱚᱜ ᱫᱚ ᱟᱯᱮ ᱫᱤᱥᱚᱢ ᱥᱮᱫ ᱥᱮ ᱟᱯᱮᱥᱮᱫ ᱚᱠᱟᱞᱮᱠᱟ ᱟᱛᱳ ᱠᱚ ᱛᱮᱭᱟᱨ ᱟᱠᱟᱫᱟ ᱚᱠᱟᱱᱟ ᱚᱱᱟ ᱥᱟᱶ ᱥᱟᱶᱛᱮ ᱟᱹᱛᱩᱳ ᱨᱮᱱᱟᱜ ᱥᱟᱱᱟᱢ ᱠᱤᱪᱷᱩ ᱡᱟ ᱠᱤᱪᱷᱩᱢ ᱵᱟᱰᱟᱭᱟ ᱞᱟᱹᱭ ᱛᱟᱞᱟᱝ ᱢᱮ
ᱦᱮᱸ ᱦᱮᱸ ᱯᱳᱭᱞᱳ ᱛᱮᱫᱚᱧ ᱞᱟᱹᱭᱟ ᱱᱚᱣᱟ ᱟᱹᱛᱩᱳ ᱯᱳᱭᱞᱳ ᱫᱚ ᱟᱵᱚ ᱱᱚᱣᱟ ᱫᱷᱟᱹᱨᱛᱤ ᱛᱤ ᱛᱟᱞᱟᱨᱮ ᱟᱛᱳ ᱜᱮ ᱛᱮᱭᱟᱨᱟ ᱟᱠᱟᱱᱟ ᱥᱮ ᱡᱚᱠᱷᱚᱱ ᱢᱟᱹᱱᱢᱤ ᱠᱚ ᱵᱟᱹᱰ ᱵᱟᱹᱲᱛᱤ ᱤᱫᱤᱜ ᱠᱟᱱᱟ ᱢᱤᱫᱴᱟᱝ ᱠᱷᱚᱱ ᱢᱤᱫᱟᱝ ᱢᱟᱹᱱᱢᱤ ᱦᱮᱡ ᱦᱮᱡ ᱛᱮ ᱢᱤᱫᱴᱟᱱ ᱡᱟᱭᱜᱟ ᱱᱚᱣᱟ ᱫᱚ ᱟᱛᱳ ᱛᱮᱭᱟᱨ ᱚᱱᱮ ᱱᱚᱝᱠᱟ ᱟᱛᱳ ᱟᱛᱳ ᱛᱮᱭᱟᱨ ᱠᱷᱚᱱᱜᱮ ᱱᱮᱛᱟᱨ ᱵᱟᱹᱭ ᱵᱟᱹᱭᱛᱮ ᱵᱟᱡᱟᱨ ᱛᱮᱭᱟᱨᱟ ᱟᱠᱟᱱᱟ ᱥᱮ ᱢᱤᱫᱴᱟᱝ ᱟᱹᱛᱩ ᱟᱨ ᱢᱤᱫᱴᱟᱝ ᱟᱹᱛᱩ ᱛᱟᱞᱟᱛᱮ ᱢᱤᱫᱴᱟᱝ ᱦᱮᱸ ᱚᱱᱟ ᱥᱮ ᱢᱩᱞᱩᱠ ᱛᱮᱭᱟᱨ ᱟᱠᱟᱱᱟ ᱚᱱᱠᱟ ᱠᱟᱛᱮᱜ ᱛᱮᱭᱟᱨ ᱨᱟᱠᱟᱵ ᱟᱠᱟᱱ ᱛᱟᱵᱚᱱᱟ ᱟᱫᱚ ᱯᱳᱭᱞᱳ ᱡᱩᱫᱤ ᱟᱛᱳ ᱛᱮᱭᱟᱨ ᱨᱮᱱᱟᱜ ᱠᱟᱛᱷᱟᱢ ᱞᱟᱹᱭᱟ
ᱦ
ᱯᱳᱭᱞᱟᱹ ᱫᱚ ᱡᱟᱦᱟᱸ ᱡᱟᱭᱜᱟ ᱨᱮ ᱟᱹᱰᱤ ᱨᱚᱠᱚᱢ ᱵᱷᱟᱵᱛᱮ ᱟᱹᱛᱩ ᱛᱮᱭᱟᱨᱚᱜᱼᱟ ᱥᱮ ᱟᱹᱰᱤ ᱨᱚᱠᱚᱢ ᱫᱟᱯ ᱱᱟᱢᱟᱞ ᱠᱟᱹᱢᱤ ᱠᱟᱛᱮᱫ ᱢᱤᱫ ᱦᱚᱲᱮ ᱪᱟᱞᱟᱣᱱᱟ ᱡᱟᱭᱜᱟ ᱱᱚᱸᱰᱮ ᱟᱹᱛᱩ ᱛᱮᱭᱟᱨᱟ ᱥᱟᱶᱛᱮ ᱢᱤᱫᱴᱟᱱ ᱡᱟᱭᱜᱟ ᱨᱮ ᱫᱚᱢᱮ ᱠᱚ ᱵᱟᱠᱚ ᱥᱟᱦᱚᱵᱽ ᱮᱱᱟ ᱛᱟᱦᱚᱞᱮ ᱢᱤᱫᱴᱟᱝ ᱟᱞᱟᱫᱟ ᱩᱸ ᱡᱟᱭᱜᱟᱨᱮ ᱪᱟᱞᱟᱣ ᱮᱱᱟ ᱩᱸ ᱱᱚᱸᱰᱮ ᱪᱟᱞᱟᱣ ᱠᱟᱛᱮᱜ ᱟᱛᱩᱭ ᱛᱮᱭᱟᱨᱟ ᱟᱫᱚ ᱟᱛᱩ ᱪᱟᱞᱟᱣ ᱠᱚᱨᱛᱮ ᱜᱮ ᱞᱟᱡ ᱡᱚᱠᱷᱚᱱ ᱮᱠᱞᱟᱭ ᱪᱟᱞᱟᱣ ᱮᱱᱟ ᱱᱚᱸᱰᱮ ᱟᱡᱨᱮᱱ ᱚᱲᱟᱜ ᱥᱚᱝᱥᱟᱨ ᱯᱷᱮᱢᱮᱞᱤ ᱟᱛᱮᱫ ᱟᱡ ᱱᱚᱸᱰᱮ ᱪᱟᱞᱟᱣ ᱠᱟ ᱠᱟᱛᱮᱮᱫ ᱚᱱᱟ ᱟᱨ ᱫᱷᱟᱨᱮ ᱯᱟᱥᱮᱱᱟᱜ ᱡᱟᱦᱟᱸ ᱦᱟᱥᱟ ᱡᱟᱭᱜᱟ ᱠᱚ ᱟᱭᱟᱜ ᱠᱟᱱᱟ ᱥᱮ ᱟᱭᱟᱜ ᱟᱣᱛᱟᱟᱨ ᱨᱮ ᱯᱟᱲᱟᱜ ᱠᱟᱱᱟ ᱯᱟᱹᱦᱤᱞ ᱧᱚᱜ ᱨᱮ ᱱᱚᱣᱟ ᱫᱚ ᱟᱡᱜᱮ ᱪᱟᱥᱵᱟᱥ ᱜᱮᱭᱟᱭ ᱥᱮ ᱟᱭᱟᱜ ᱠᱟᱱᱟ ᱱᱚᱝᱠᱟ ᱠᱟᱛᱮᱜ ᱟᱡ ᱱᱚᱸᱰᱮ ᱟᱭᱟᱜ ᱩᱸ ᱚᱟᱜ ᱫᱩᱣᱟᱹᱨᱮ ᱵᱮᱱᱟᱣᱟ ᱟᱫᱚ ᱵᱟᱹᱭ ᱵᱟᱹᱭᱛᱮ ᱟᱡᱨᱮᱱ ᱯᱩ ᱯᱩᱝᱲᱟ ᱠᱚ ᱦᱸ ᱵᱟᱹᱲᱛᱤᱜ ᱛᱟᱭᱟ ᱥᱟᱶᱛᱮ ᱟᱠᱚ ᱢᱤᱫ ᱯᱩᱨᱩᱥ ᱠᱷᱚᱱ ᱢᱤᱫᱴᱟᱝ ᱢᱤᱫᱴᱟᱝ ᱡᱮᱱᱟᱨᱮᱥᱚᱱ ᱠᱷᱚᱱ ᱟᱨ ᱢᱤᱫᱴᱟᱝ ᱡᱚᱨᱚᱥᱚ ᱠᱷᱚᱱ ᱢᱤᱫᱴᱟᱝ ᱯᱤᱲᱦᱤ ᱠᱷᱚᱱ ᱟᱨ ᱢᱤᱫᱴᱟᱱ ᱯᱤᱦᱤᱤᱡᱩᱜᱼᱟ ᱢᱤᱫᱴᱟᱝ ᱚᱲᱟᱜ ᱠᱷᱚᱱ ᱯᱮᱭᱟ ᱚᱲᱟᱜᱚᱜᱼᱟ ᱛᱩᱨᱩᱭ ᱜᱚᱴᱟᱝ ᱚᱲᱟᱜᱚᱜᱼᱟ ᱱᱚᱝᱠᱟ ᱱᱚᱝᱠᱟ ᱛᱟᱞᱟᱛᱮ ᱥᱟᱶᱛᱮ ᱢᱤᱫ ᱵᱟᱨ ᱫᱚ ᱚᱸ ᱟᱨᱦᱚ ᱱᱚᱝᱠᱟ ᱠᱚ ᱦᱮᱡ ᱧᱟᱯᱟᱢᱚᱜᱼᱟ ᱦᱟᱸᱰᱮ ᱠᱷᱚᱱ ᱱᱚᱰᱮ ᱠᱷᱚᱱ ᱱᱚᱝᱠᱟ ᱛᱟᱞᱟᱛᱮ ᱢᱤᱫᱴᱟᱝ ᱟᱛᱳ ᱛᱮᱭᱟᱨ ᱱᱚᱜᱼᱚᱭ ᱢᱤᱫᱴᱟᱝ ᱵᱟᱨᱭᱟ ᱟᱛᱳ ᱠᱷᱚᱱ ᱱᱚᱣᱟ ᱨᱟᱟᱹᱥᱤ ᱟᱛᱳ ᱛᱮᱭᱟᱨᱚᱜᱼᱟ ᱢᱮᱱᱠᱷᱟᱱ ᱱᱚᱣᱟ ᱛᱚ ᱛᱮᱭᱟᱨ ᱱᱚᱣᱟᱛᱳ ᱛᱮᱭᱟᱨ ᱠᱟᱛᱮᱫ ᱦᱚᱸ ᱢᱤᱫᱴᱟᱝ ᱠᱟᱹᱢᱤ ᱛᱟᱦᱮᱱᱟ ᱱᱚᱣᱟ ᱟᱛᱳ ᱨᱮ ᱪᱮᱫ ᱠᱚ ᱥᱩᱡᱳᱜᱽ ᱥᱩᱵᱤᱫᱟ ᱥᱮ ᱪᱮᱫ ᱠᱚ ᱢᱮᱱᱟᱜᱼᱟ ᱵᱟᱹᱱᱩᱜᱼᱟ ᱡᱮᱢᱚᱱ ᱢᱤᱫᱴᱟᱝ ᱟᱛᱳ ᱛᱟᱦᱮᱸᱞᱱᱠᱷᱟᱱ ᱱᱚᱰᱮ ᱨᱮᱱᱟᱜ ᱟᱹᱰᱤ ᱠᱤᱪᱷᱩ ᱛᱟᱦᱮᱸᱱ ᱞᱟᱹᱠᱛᱤ ᱟᱛᱳ ᱛᱟᱦᱮᱸ ᱞᱮᱱᱠᱷᱟᱱ ᱢᱤᱫᱴᱟᱝ ᱡᱟᱦᱮᱨ ᱞᱟᱹᱠᱛᱤᱭᱟ ᱟᱛᱳ ᱛᱟᱦᱮᱸ ᱞᱮᱱᱠᱷᱟᱱ ᱢᱤᱫᱽ ᱴᱟᱝ ᱢᱟᱺᱡᱷᱤ ᱟᱹᱛᱩᱳ ᱛᱟᱦᱮᱸ ᱞᱮᱱᱠᱷᱟᱱ ᱢᱤᱫᱴᱟᱝ ᱤᱛᱩᱱ ᱟᱥᱲᱟ ᱞᱟᱹᱠᱛᱤ ᱟᱛᱳ ᱛᱟᱦᱮᱸ ᱞᱮᱱᱠᱷᱟᱱ ᱱᱚᱰᱮᱱᱟᱜ ᱧᱩ ᱨᱮᱱᱟᱜ ᱡᱟᱸᱦᱟ ᱫᱟᱜ ᱠᱚᱨᱮᱱᱟᱜ ᱠᱩᱧ ᱫᱟᱜ ᱠᱚᱨᱮᱱᱟᱜ ᱴᱮᱯ ᱫᱟᱜ ᱠᱚᱨᱮᱱᱟᱜ ᱚᱱᱟ ᱠᱚ ᱞᱟᱹᱠᱛᱤᱭᱟ ᱟᱨᱚ ᱥᱟᱶᱛᱮ ᱟᱵᱚᱣᱟᱜ ᱮᱸ
ᱥᱟᱱᱟᱢ ᱞᱮᱠᱟᱱᱟᱜ ᱫᱚᱨᱠᱟᱨᱟ ᱟᱨ ᱱᱩᱠᱩ ᱱᱚᱣᱟ ᱟᱛᱩ ᱨᱮᱱ ᱜᱤᱫᱽᱨᱟᱹ ᱠᱚ ᱥᱮ ᱢᱟᱹᱭ ᱠᱚ ᱥᱟᱱᱟᱢ ᱞᱮᱠᱟᱱ ᱦᱚᱲ ᱠᱚ ᱮᱸ ᱰᱟᱹᱵᱨᱟᱹᱜ ᱞᱟᱹᱜᱤᱫ ᱥᱮ ᱯᱟᱭᱨᱟᱜ ᱞᱟᱹᱜᱤᱫ ᱦᱚᱸ ᱢᱤᱫᱴᱟᱝ ᱯᱩᱠᱷᱨᱤ ᱠᱩᱧ ᱦᱳᱭ ᱮᱸ ᱜᱟᱰᱟ ᱠᱚ ᱡᱟᱸᱦᱟᱱᱟᱜ ᱜᱮ ᱫᱚᱨᱠᱟᱨᱟ ᱥᱮ ᱱᱚᱝᱠᱟ ᱡᱟᱭᱜᱟ ᱩᱯᱚᱨᱮ ᱱᱤᱨᱵᱷᱚᱨᱟ ᱢᱮᱱᱠᱷᱟᱱ ᱮᱸ ᱱᱤᱛᱚᱜ ᱟᱞᱮ ᱟᱛᱳ ᱫᱤᱥᱚᱢ ᱥᱮᱫ ᱫᱚ ᱮᱸ ᱱᱤᱛᱚᱜ ᱫᱚ ᱯᱟᱹᱦᱤᱞ ᱫᱚ ᱛᱟᱦᱮᱸ ᱠᱟᱱᱟ ᱢᱩᱩᱨᱟᱹᱢ ᱨᱟᱥᱛᱟ ᱱᱮᱛᱟᱨ ᱫᱚ ᱵᱟᱹᱭ ᱵᱟᱹᱭᱛᱮ ᱱᱚᱣᱟ ᱢᱩᱨᱟᱹᱢ ᱨᱟᱥᱛᱟ ᱠᱷᱚᱱ ᱠᱟᱹᱴᱤᱡ ᱱᱤᱛᱚᱜ ᱩᱛᱱᱟᱹᱛ ᱩᱛᱱᱟᱹᱶ ᱦᱮᱡ ᱟᱠᱟᱱᱟ ᱟᱠᱟᱱᱟ ᱰᱷᱟᱹᱞᱟᱹᱭ ᱨᱟᱥᱛᱟ ᱟᱠᱟᱱᱟ ᱥᱟᱶᱛᱮ ᱞᱟᱦᱟ ᱛᱮᱫᱚ ᱚᱲᱟᱜ ᱚᱲᱟᱜ ᱵᱤᱡᱽᱞᱤ ᱥᱮ ᱠᱟᱨᱮᱱᱴ ᱠᱚᱫᱚ ᱵᱟᱝ ᱵᱟᱝ ᱛᱟᱦᱮᱸ ᱠᱟᱱᱟ ᱞᱟᱦᱟ ᱛᱮᱫᱚ ᱚᱸ ᱯᱟᱹᱦᱤᱞ ᱫᱚ ᱰᱤᱵᱟᱹ ᱟᱞᱚ ᱥᱮ ᱦᱮᱨᱟᱠᱤᱱ ᱟᱞᱚ ᱛᱟᱞᱟᱛᱮ ᱥᱮ ᱧᱩᱛᱟᱹᱛ ᱨᱮᱦᱚᱸ ᱯᱳᱭᱞᱳ ᱚᱠᱟ ᱚᱠᱟ ᱠᱚᱫᱚ ᱠᱚ ᱠᱷᱟᱸᱰᱟᱣ ᱟᱠᱟᱫᱟ ᱡᱚᱠᱷᱚᱱ ᱰᱤᱵᱟᱹ ᱟᱞᱚ ᱦᱚᱸ ᱵᱟᱝ ᱛᱟᱦᱮᱸ ᱠᱟᱱᱟ ᱚᱱᱟ ᱯᱚᱨ ᱰᱤᱵᱟᱹ ᱟᱞᱚ ᱠᱚ ᱦᱮᱡ ᱱᱟ ᱥᱟᱶᱛᱮ ᱱᱤᱛᱚᱜ ᱫᱚ ᱚᱲᱟᱜ ᱚᱲᱟᱜ ᱵᱤᱡᱽᱞᱤ ᱠᱚ ᱥᱮᱠᱟ ᱠᱟᱨᱮᱱ ᱛᱟᱨ ᱛᱮ ᱰᱤᱜᱽ ᱰᱤᱜᱽ ᱢᱟᱨᱥᱟᱞ ᱟᱠᱟᱱ ᱛᱟᱵᱚᱱᱟ ᱟᱛᱳ ᱫᱤᱥᱚᱢ ᱚᱱᱠᱟᱜᱮ ᱞᱟᱦᱟ ᱛᱮᱫᱚ ᱠᱩᱧ ᱫᱟᱜ ᱰᱟᱹᱰᱤ ᱫᱟᱜ ᱯᱷᱟᱨᱪᱟᱼ ᱯᱷᱷᱟᱨᱪᱤ ᱛᱟᱦᱮᱸ ᱠᱟᱱᱛᱮ ᱮᱸ ᱱᱚᱣᱟ ᱠᱚᱵᱚᱱ ᱵᱮᱵᱚᱦᱟᱨ ᱠᱮᱭᱟ ᱟᱛᱳ ᱯᱟᱲᱟ ᱨᱮ ᱱᱮᱛᱟᱨ ᱫᱚ ᱠᱤᱱᱛᱩ ᱚᱸ ᱟᱞᱮ ᱥᱮᱫ ᱫᱚ ᱠᱤᱱᱛᱩ ᱱᱚᱣᱟ ᱩᱛᱱᱟᱹᱣ ᱫᱚᱠ ᱥᱮᱴᱮᱨᱟ ᱠᱚ ᱥᱮᱞᱚ ᱠᱚ ᱛᱟᱲᱟᱣ ᱠᱟᱛᱮ ᱱᱚᱣᱟ ᱠᱚᱨᱮᱱᱟᱜ ᱱᱟᱯᱟᱭ ᱧᱩ ᱫᱟᱜ ᱨᱮᱱᱟᱜ ᱵᱮᱵᱚᱥᱛᱟ ᱢᱮᱱᱟᱜᱼᱟ ᱥᱟᱶᱛᱮ ᱟᱛᱳ ᱴᱚᱞᱟ ᱨᱮ ᱤᱥᱠᱩᱞ ᱦᱚᱸ ᱢᱮᱱᱟᱜᱼᱟ ᱢᱮᱱᱟᱜᱼᱟ ᱡᱟᱦᱟᱸᱭ ᱫᱚ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱠᱚ ᱱᱚᱸᱰᱮ ᱪᱟᱞᱟᱣ ᱠᱟᱛᱮ ᱥᱤᱠᱷᱱᱟᱹᱛ ᱠᱚ ᱟᱨ ᱡᱟ ᱥᱟᱶᱛᱮ ᱟᱠᱚᱣᱟᱜ ᱟᱹᱠᱤᱞ ᱵᱟᱹᱛᱤ ᱠᱚ ᱦᱟᱢᱮᱴ ᱠᱟᱛᱮ ᱱᱩᱠᱩ ᱱᱟᱯᱟᱭ ᱟᱛᱳ ᱜᱤᱫᱽᱨᱟᱹ ᱥᱮ ᱫᱤᱥᱚᱢ ᱨᱮᱱ ᱵᱷᱟᱜᱤ ᱮᱸ ᱦᱚᱲ ᱛᱮᱭᱟᱨ ᱠᱟᱛᱮᱫ ᱟᱠᱚ ᱟᱛᱳ ᱠᱚ ᱯᱚᱨᱤᱪᱟᱞᱱᱟᱭᱟ ᱥᱮ ᱫᱤᱥᱚᱢ ᱦᱚᱸ ᱠᱚ ᱯᱚᱨᱤᱪᱟᱞᱚᱱᱟ ᱫᱟᱲᱮᱭᱟᱜ ᱢᱟ ᱱᱚᱝᱠᱟ ᱠᱟᱛᱮ ᱢᱤᱫᱴᱟᱝ ᱟᱛᱳ ᱥᱟᱶᱛᱮ ᱚᱱᱟ ᱠᱚ ᱟᱞᱮ ᱟ ᱟᱹᱛᱩ ᱨᱮᱱᱟᱜ ᱢᱮᱱᱟᱜ ᱟᱥᱮ ᱱᱚᱣᱟ ᱦᱮᱡ ᱞᱟᱹᱠᱛᱤᱜ ᱠᱟᱱᱟ ᱛᱟᱦᱚᱞᱮ ᱟᱯᱮ ᱟᱛᱳ ᱫᱚ ᱠᱤ ᱚᱱᱟ ᱠᱚᱨᱮᱱᱟᱜ ᱥᱩᱡᱳᱜᱽ ᱥᱩᱵᱤᱫᱷᱟ ᱠᱚ ᱪᱟᱞᱟᱣ ᱥᱮ ᱵᱟᱝ ᱡᱮᱢᱚᱱ ᱫᱟᱜ ᱨᱮᱱᱟᱜ ᱵᱤᱡᱽᱞᱤ ᱨᱮᱱᱟᱜ ᱥᱟᱶᱛᱮ ᱟᱨᱦᱚᱸ ᱟᱭᱢᱟ ᱠᱚ ᱪᱮᱫ ᱠᱚ ᱩᱛᱱᱟᱹᱣ ᱞᱟᱹᱠᱛᱤ ᱢᱮᱱᱟᱜ-ᱟ ᱥᱮ ᱠᱚ ᱮᱠᱷᱚᱱᱳ ᱠᱚᱢ ᱜᱮᱛᱟᱯᱮᱭᱟ ᱟᱢᱮᱢ ᱢᱚᱱᱮᱭᱟ
ᱦᱳᱭ ᱟᱞᱮ ᱫᱤᱥᱚᱢ ᱨᱮᱦᱚᱸ ᱚᱱᱠᱟᱜᱮ ᱯᱟᱹᱦᱤᱞ ᱫᱚ ᱛᱟᱸᱦᱮ ᱠᱟᱱᱟ ᱡᱮᱞᱮᱠᱟ ᱠᱩᱧ ᱫᱟᱜ ᱰᱟᱹᱰᱤ ᱫᱟᱜ ᱚᱱᱟ ᱨᱮᱱᱟᱜ ᱟᱹᱰᱤ ᱢᱤᱫᱴᱮᱱ ᱜᱟᱹᱦᱤᱨ ᱥᱟᱹᱜᱟᱹᱭ ᱢᱮᱱᱟᱜ ᱟᱠᱟᱫᱟ ᱟᱛᱳ ᱥᱚᱢᱟᱡ ᱨᱮ ᱛᱚ ᱚᱱᱮ ᱡᱟᱸᱦᱟ ᱞᱮᱠᱟ ᱛᱟᱦᱮᱸ ᱠᱟᱱᱟ ᱯᱟᱹᱦᱤᱞ ᱫᱚ ᱠᱩᱧ ᱫᱟᱜ ᱰᱟᱹᱰᱤ ᱫᱟᱜ ᱢᱤᱫᱴᱮᱱ ᱚᱠᱛᱚ ᱨᱮ ᱚᱱᱠᱟᱜᱮ ᱛᱟᱨᱟᱥᱤᱧ ᱵᱮᱲᱟ ᱟᱛᱳ ᱴᱚᱞᱟᱨᱮᱱ ᱡᱟᱦᱟᱸ ᱛᱤᱱᱟᱹᱜ ᱚᱱᱠᱟ ᱛᱤᱨᱞᱟᱹ ᱦᱚᱯᱚᱱ ᱠᱚᱠᱚ ᱛᱟᱦᱮᱸ ᱠᱟᱱᱟ ᱟᱠᱚ ᱫᱚ ᱡᱟᱦᱟᱸ ᱛᱤᱱᱟᱹᱜ ᱴᱷᱤᱞᱤ ᱟᱨ ᱚᱱᱠᱟᱱᱟᱜ ᱫᱟᱜ ᱥᱟᱵ ᱨᱮᱱᱟᱜ ᱡᱤᱱᱤᱥ ᱠᱚ ᱟᱛᱮ ᱟᱠᱚ ᱫᱚ ᱠᱩᱧ ᱰᱟᱹᱰᱤ ᱛᱮᱠᱚ ᱢᱚᱦᱚᱰᱟ ᱠᱚᱜᱼᱟ ᱚᱱᱟ ᱥᱟᱶ ᱥᱟᱶᱛᱮ ᱡᱷᱟᱨᱱᱟ ᱨᱮᱱᱟᱜ ᱡᱟᱸᱦᱟ ᱫᱟᱜ ᱛᱟᱸᱦᱮ ᱠᱟᱱᱟ ᱛᱚᱠᱷᱚᱱ ᱠᱟᱱ ᱚᱠᱛᱚ ᱨᱮᱫᱚ ᱥᱮᱫᱟᱭ ᱨᱮᱫᱚ ᱠᱚ ᱧᱩ ᱟᱠᱟᱱ ᱛᱟᱸᱦᱮ ᱠᱟᱱ ᱜᱮᱭᱟ ᱢᱮᱱᱠᱷᱟᱱ ᱱᱤᱛ ᱫᱚ ᱟᱵᱚ ᱟᱭᱢᱟ ᱨᱚᱠᱚᱢ ᱥᱩᱡᱳᱜᱽ ᱥᱩᱵᱤᱫᱷᱟ ᱥᱟᱶ ᱥᱟᱶᱛᱮ ᱥᱚᱨᱠᱟᱨ ᱴᱷᱮᱱ ᱠᱷᱚᱱ ᱵᱚᱱ ᱧᱟᱢ ᱮᱫᱟ ᱪᱮᱫᱟᱜ ᱵᱟᱝᱢᱟ ᱱᱟᱣᱟ ᱱᱟᱶᱟ ᱨᱟᱥᱛᱟ ᱯᱟᱠᱟ ᱨᱟᱥᱛᱟ ᱦᱩᱭᱩᱜ ᱠᱟᱱᱟ ᱰᱷᱟᱹᱞᱟᱹᱭ ᱦᱚᱨ ᱦᱩᱭᱩᱜ ᱠᱟᱱᱟ ᱦᱩᱭᱩᱜ ᱠᱟᱱᱟ ᱚᱱᱟ ᱥᱟᱶᱛᱮ ᱟᱵᱚ ᱢᱟᱹᱱᱢᱤ ᱠᱚ ᱟᱹᱰᱤ ᱨᱚᱠᱚᱢ ᱡᱟᱱᱛᱨᱤᱠ ᱵᱮᱵᱚᱥᱛᱷᱟ ᱠᱚᱠᱚ ᱮᱛᱚᱦᱚᱵ ᱟᱠᱟᱫᱟ ᱚᱱᱟᱛᱤᱧ ᱞᱟᱹᱭᱟ ᱱᱟᱦᱟᱜ ᱡᱩᱜᱽᱨᱮ ᱡᱟᱸᱦᱟ ᱞᱮᱠᱟ ᱫᱟᱜ ᱨᱮᱱᱟᱜ ᱟᱱᱟᱴ ᱛᱟᱦᱮᱸ ᱫᱚ ᱢᱮᱱᱟᱜᱼᱟ ᱚᱱᱟ ᱠᱚᱫᱚ ᱮᱠᱵᱟᱨᱮ ᱜᱮ ᱵᱟᱹᱱᱩᱜᱼᱟ ᱞᱟᱹᱭ ᱞᱮᱠᱷᱟᱱ ᱫᱚ ᱡᱟᱦᱟᱸ ᱴᱮᱯ ᱫᱟᱜ ᱠᱚ ᱴᱟᱭᱤᱢ ᱠᱚᱞ ᱠᱚ ᱚᱱᱟ ᱥᱟᱶ ᱥᱟᱶᱛᱮ ᱴᱤᱭᱩᱵᱮᱞ ᱱᱚᱣᱟ ᱦᱚᱸ ᱟᱭᱢᱟ ᱨᱚᱠᱚᱢ ᱵᱮᱵᱚᱥᱛᱷᱟ ᱜᱮ ᱢᱮᱱᱟᱜᱼᱟ ᱫᱟᱜ ᱨᱮᱱᱟᱜ ᱟᱱᱟᱴ ᱫᱚ ᱮᱠᱷᱚᱱ ᱫᱚ ᱵᱟᱝ ᱧᱮᱞ ᱧᱟᱢᱚᱜ ᱜᱮᱭᱟ ᱟᱨᱦᱩᱧ ᱞᱟᱹᱭᱟ ᱡᱮ ᱯᱟᱹᱦᱤᱞ ᱡᱟᱦᱟᱸ ᱞᱮᱠᱟ ᱢᱟᱹᱱᱢᱤ ᱠᱚ ᱛᱟᱦᱮᱸ ᱠᱟᱱᱟ ᱟᱠᱚ ᱟᱠᱚ ᱡᱟᱦᱟᱸ ᱟᱨᱡᱟᱣ ᱠᱟᱛᱮᱫ ᱡᱚᱢ ᱜᱮᱭᱟ ᱠᱚ ᱚᱱᱟ ᱥᱟᱶ ᱥᱟᱶᱛᱮ ᱟᱠᱚ ᱢᱚᱫᱽᱫᱷᱮᱨᱮ ᱟᱹᱛᱩᱨ ᱨᱮ ᱡᱟᱦᱟᱸ ᱞᱮᱠᱟ ᱟᱠᱚᱣᱟᱜ ᱢᱤᱫᱴᱮᱱ ᱱᱟᱯᱟᱭ ᱥᱟᱹᱜᱟᱹᱭ ᱛᱟᱦᱮᱸ ᱠᱟᱱᱟ ᱢᱟᱹᱱᱢᱤ ᱠᱚ ᱥᱟᱶ ᱨᱚᱯᱚᱲ ᱨᱚᱯᱚᱲ ᱨᱮᱱᱟᱜ ᱨᱚᱲ ᱨᱮᱱᱟᱜ ᱞᱟᱸᱫᱟ ᱨᱮᱱᱟᱜ ᱱᱮᱛᱟᱨ ᱦᱚᱸ ᱚᱱᱠᱟ ᱜᱮ ᱢᱮᱱᱟᱜ ᱟᱠᱟᱫ ᱜᱮᱭᱟ ᱚᱱᱟ ᱥᱟᱶᱛᱮ ᱢᱟᱹᱱᱢᱤ ᱠᱚ ᱦᱚᱨᱚᱜ ᱵᱟᱸᱫᱮ ᱨᱮᱱᱟᱜ ᱦᱚᱸ ᱩᱛᱱᱟᱹᱣ ᱦᱩᱭ ᱟᱠᱟᱱᱟ ᱟᱛᱳ ᱥᱚᱢᱟᱡ ᱨᱮ ᱥᱟᱱᱟᱢ ᱦᱚᱲ ᱠᱚᱜᱮ ᱱᱤᱛᱚᱜ ᱫᱚ ᱟᱭᱢᱟ ᱞᱮᱠᱟᱱ ᱠᱤᱪᱨᱤᱫ ᱠᱚ ᱦᱚᱨᱚᱜ ᱫᱟᱠᱚ ᱚᱱᱟ ᱥᱟᱶ ᱥᱟᱶᱛᱮ ᱡᱟᱢᱟ ᱫᱚᱛᱚ ᱱᱚᱣᱟ ᱠᱚᱦᱚᱸ ᱱᱟᱯᱟᱭ ᱱᱟᱯᱟᱭ ᱦᱚᱸᱠᱚ ᱵᱮᱵᱚᱦᱟᱨᱮᱫᱟ ᱢᱮᱱ ᱠᱟᱛᱷᱟ ᱞᱟᱹᱭ ᱜᱟᱱᱚᱜᱼᱟ ᱱᱤᱛᱚᱜ ᱥᱮᱫᱟᱭ ᱠᱷᱚᱱᱟᱜ ᱱᱟᱦᱟᱜ ᱡᱩᱜᱽᱨᱮ ᱡᱟᱦᱟᱸ ᱞᱮᱠᱟ ᱵᱚᱫᱚᱞᱟᱱ ᱦᱮᱡ ᱟᱠᱟᱱᱟ ᱟᱛᱳ ᱥᱚᱢᱟᱡᱽ ᱠᱷᱚᱱ ᱮᱠᱵᱟᱨᱮ ᱱᱟᱜᱟᱨ ᱥᱚᱦᱚᱨ ᱱᱟᱜᱟᱨ ᱛᱮᱭᱟᱨ ᱟᱠᱟᱱᱟ ᱱᱚᱣᱟ ᱫᱚ ᱟᱹᱰᱤᱴᱟᱜ ᱜᱮ ᱱᱟᱯᱟᱭᱟ ᱥᱮ ᱦᱩᱭ ᱟᱠᱟᱱᱟ ᱚᱱᱟᱛᱮ ᱞᱟᱹᱭ ᱜᱟᱱᱚᱜᱼᱟ ᱡᱮ ᱟᱛᱳ ᱠᱷᱚᱱᱟᱜ ᱥᱚᱦᱚᱨ ᱱᱟᱜᱟᱨ ᱛᱮᱭᱟᱨ ᱟᱠᱟᱱ ᱱᱤᱛᱚᱜ ᱡᱮ ᱚᱱᱟ ᱨᱮᱱᱟᱜ ᱠᱚᱱ ᱨᱚᱯᱚᱱ ᱵᱟᱹᱲᱤᱡ ᱫᱤᱠ ᱵᱟᱹᱱᱩᱜᱼᱟ ᱱᱚᱣᱟ ᱦᱚᱸ ᱟᱹᱰᱤ ᱵᱟᱹᱱᱩᱜᱼᱟ ᱢᱮᱱᱛᱮ ᱢᱮᱱᱫᱚ ᱵᱟᱝ ᱜᱟᱱᱚᱜᱼᱟ ᱪᱮᱫᱟᱜ ᱥᱮ ᱧᱮᱞ ᱟᱠᱟᱱᱟ ᱟᱹᱰᱤ ᱚᱠᱛᱚ ᱜᱮ ᱟᱛᱳ ᱴᱚᱞᱟ ᱠᱷᱚᱱ ᱦᱚᱸ ᱱᱚᱣᱟ ᱵᱟᱡᱟᱨ ᱥᱚᱦᱚᱨ ᱚᱧᱪᱚᱞ ᱡᱮᱦᱮᱛᱩ ᱩᱛᱱᱟᱹᱣ ᱟᱠᱟᱱᱟ ᱩᱱᱟᱹᱜ ᱚᱱᱟ ᱥᱟᱶ ᱥᱟᱶᱛᱮ ᱡᱟᱦᱟᱸ ᱪᱚᱞᱚᱢᱟᱱ ᱠᱚ ᱜᱟᱹᱰᱤ ᱠᱚ ᱱᱚᱣᱟ ᱠᱚ ᱟᱹᱰᱤᱜ ᱡᱟᱹᱥᱛᱤ ᱠᱟᱱᱟ ᱚᱱᱟᱛᱮ ᱟᱵᱚ ᱟᱭᱢᱟ ᱨᱚᱠᱚᱢ ᱜᱟᱹᱰᱤ ᱥᱟᱶᱛᱮ ᱛᱮᱱ ᱫᱷᱟᱠᱠᱟ ᱠᱚ ᱦᱩᱭ ᱵᱟᱹᱲᱤᱡᱚᱜ ᱠᱟᱱᱟ ᱚᱱᱟᱛᱮ ᱟᱵᱚ ᱥᱚᱱᱛᱚᱨ ᱛᱟᱦᱮᱸ ᱦᱩᱭᱩᱜ ᱛᱟᱵᱚᱱᱟ ᱚᱱᱟ ᱥᱟᱶ ᱥᱟᱶᱛᱮ ᱟᱹᱰᱤ ᱨᱚᱠᱚᱢ ᱩᱱᱱᱚᱛᱤ ᱦᱩᱭ ᱟᱠᱟᱱ ᱨᱮᱦᱚᱸ ᱠᱤᱪᱷᱩ ᱠᱚᱫᱚ ᱱᱮᱛᱟᱨ ᱧᱮᱞ ᱜᱟᱱᱚᱜᱼᱟ ᱯᱟᱹᱦᱤᱞ ᱡᱮᱞᱮᱠᱟ ᱛᱟᱦᱮᱸ ᱠᱟᱱᱟ ᱦᱟᱥᱟ ᱨᱮᱱᱟᱜ ᱴᱷᱤᱠ ᱠᱚᱛᱮ ᱟᱵᱚ ᱫᱟᱜ ᱠᱚᱵᱚᱱ ᱫᱚᱦᱚ ᱠᱮᱭᱟ ᱠᱳᱱᱳ ᱨᱚᱠᱚᱢ ᱨᱳᱜᱽ ᱟᱡᱟᱨ ᱠᱚᱫᱚ ᱵᱟᱝ ᱦᱩᱭ ᱠᱚᱜ ᱛᱟᱵᱚᱱᱟ ᱢᱮᱱᱠᱷᱟᱱ ᱱᱤᱛᱚᱜ ᱵᱟᱵᱚᱱ ᱧᱮᱞᱟ ᱢᱟᱭᱠᱨᱳ ᱯᱞᱟᱥᱴᱤᱠ ᱟᱭᱢᱟ ᱟᱭᱢᱟ ᱵᱚᱛᱚᱞᱮ ᱩᱰᱚᱝ ᱮᱫᱟ ᱧᱮᱞ ᱡᱚᱝ ᱛᱮᱫᱚ ᱢᱚᱸᱡᱟ ᱢᱮᱱᱠᱷᱟᱱ ᱚᱱᱟ ᱢᱚᱫᱽᱫᱷᱮᱨᱮ ᱡᱟᱦᱟᱸ ᱢᱟᱭᱠᱨᱳ ᱯᱞᱟᱥᱴᱤᱠ ᱛᱟᱦᱮᱸᱱᱟ ᱠᱮᱢᱤᱠᱮᱞ ᱠᱚ ᱛᱟᱦᱮᱱᱟ ᱛᱟᱦᱮᱱᱟ ᱚᱱᱟ ᱠᱚ ᱡᱟᱹᱛᱤᱭᱚ ᱵᱳᱛᱳᱚᱞ ᱠᱚ ᱵᱮᱵᱚᱦᱟᱨ ᱞᱮᱠᱷᱟᱱ ᱫᱷᱤᱨᱮ ᱫᱷᱤᱨᱮ ᱡᱚᱠᱷᱚᱱ ᱟᱵᱚᱣᱟᱜ ᱨᱳᱜ ᱯᱨᱚᱛᱤᱨᱳᱫ ᱠᱷᱚᱢᱚᱛᱟ ᱠᱚ ᱠᱚᱢᱚᱜᱼᱟ ᱩᱱ ᱟᱹᱰᱤᱤᱜᱮ ᱟᱭᱢᱟ ᱨᱚᱠᱚᱢ ᱨᱳᱜᱽ ᱟᱡᱟᱨ ᱠᱚ ᱦᱩᱭᱩᱜᱼᱟ ᱡᱟᱦᱟᱸ ᱫᱚ ᱦᱚᱲᱢᱚ ᱵᱟᱭ ᱥᱟᱦᱟᱣ ᱫᱟᱲᱮᱭᱟᱜᱼᱟ ᱟᱨ ᱩᱱ ᱫᱚ ᱫᱩᱨᱵᱚᱞ ᱜᱮᱵᱚᱱ